ᱦᱮᱞᱳ ᱦᱮᱸ ᱡᱚᱦᱟᱨ ᱜᱮ ᱜᱚᱢᱠᱮ ᱟᱨ ᱛᱚᱵᱮ ᱱᱚᱜᱼᱚᱭ ᱟᱹᱭᱩᱵ ᱵᱮᱞᱟ ᱚᱠᱛᱮ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱦᱮᱸ ᱟᱭᱩᱵ ᱵᱮᱲᱟ ᱚᱠᱛᱮ ᱱᱚᱜᱼᱚᱭ ᱟᱹᱩᱵᱚᱜ ᱠᱟᱱᱟ ᱟᱫᱚ ᱱᱤᱛᱚᱜ ᱫᱚᱦᱟᱜ ᱴᱟᱭᱤᱢ ᱠᱚ ᱢᱟᱱᱮ ᱥᱚᱢᱳᱚᱭ ᱠᱟᱴᱟᱣ ᱦᱩᱭᱩᱜ ᱠᱟᱱᱟ ᱾
ᱟᱪᱪᱷᱟ ᱟᱪᱪᱷᱟ ᱟᱯᱮ ᱥᱮᱫ ᱱᱚᱝᱠᱟ ᱱᱤᱛᱳᱜ ᱚᱠᱛᱮ ᱫᱚ ᱵᱟᱠᱚ ᱠᱷᱮᱞᱳᱰ ᱵᱟᱲᱟᱭᱟ ᱥᱮ ᱵᱚᱞ ᱮᱢᱟᱱ ᱠᱚ ᱵᱟᱠᱚ ᱜᱟᱛᱮᱜᱼᱟ ᱥᱮ ᱪᱮᱫ ᱞᱮᱠᱟ
ᱦᱳᱭ ᱡᱷᱚᱛᱚ ᱜᱮ ᱚᱱᱟ ᱵᱚᱞ ᱠᱷᱮᱞᱳᱰ ᱦᱚᱸ ᱦᱩᱭᱩᱜᱼᱟ ᱜᱟᱛᱮᱜᱮ ᱥᱟᱱᱟᱢᱟᱜ ᱜᱮ ᱦᱩᱭᱩᱜᱼᱟ ᱟᱫᱚ ᱚᱠᱚᱭ ᱚᱠᱟᱴᱟᱜ ᱨᱮ ᱠᱟᱹᱢᱤ ᱨᱮ ᱡᱚᱯᱲᱟᱣ ᱢᱟᱱᱟᱭᱟ ᱚᱱᱠᱟᱜᱮ ᱱᱟᱦᱟᱜ ᱠᱟᱹᱢᱤ ᱫᱚᱠᱚ ᱠᱚᱨᱟᱣ ᱮᱫᱟ ᱟᱨᱠᱤ
ᱦᱮᱸ ᱚᱱᱮ ᱚᱱᱟ ᱠᱟᱱ ᱜᱮᱭᱟ ᱦᱟᱸᱜ ᱢᱮᱱᱠᱷᱟᱱ ᱱᱮᱛᱟᱨ ᱫᱚ ᱟᱞᱮ ᱥᱮᱫ ᱫᱚ ᱦᱟᱸᱜ ᱧᱮᱞ ᱮᱫᱟ ᱢᱟᱱᱮ ᱯᱷᱩᱴᱵᱚᱞ ᱮᱢᱟᱱ ᱡᱟᱦᱟᱱᱟᱜ ᱜᱮ ᱱᱚᱝᱠᱟ ᱫᱚ ᱦᱟᱸᱜ ᱟᱹᱰᱤ ᱠᱚᱢ ᱠᱚ ᱜᱟᱛᱮ ᱵᱟᱲᱟᱜ ᱠᱟᱱᱟ ᱵᱟᱠᱷᱟᱡ ᱞᱟᱦᱟᱛᱤᱧ ᱫᱤᱥᱟᱹᱭᱟ ᱵᱚᱞᱮ ᱱᱚᱣᱟ ᱱᱤᱛᱚᱜ ᱚᱠᱛᱮ ᱥᱮ ᱟᱹᱭᱩᱵ ᱵᱮᱞᱟ ᱡᱚᱠᱷᱮᱡ ᱫᱚ ᱦᱟᱸᱜ ᱱᱚᱝᱠᱟ ᱴᱟᱺᱰᱤ ᱥᱮᱫ ᱡᱚᱛᱚ ᱢᱟᱱᱮ ᱛᱤᱱᱟᱹᱜ ᱜᱤᱫᱟᱹᱨ ᱯᱤᱫᱟᱹᱨ ᱢᱮᱱᱟᱜ ᱠᱚᱣᱟ ᱥᱮ ᱱᱚᱝᱠᱟ ᱡᱟᱣᱨᱟ ᱵᱟᱲᱟᱜᱼᱟ ᱥᱮ ᱜᱟᱛᱮ ᱵᱟᱲᱟᱜ ᱠᱚ ᱛᱚ ᱟᱹᱰᱤ ᱢᱚᱸᱡᱽ ᱱᱚᱝᱠᱟ ᱵᱩᱡᱷᱟᱹᱜ ᱠᱟᱱ ᱛᱟᱦᱮᱱᱟ ᱟᱫᱚ ᱱᱮᱛᱟᱨ ᱫᱚ ᱡᱚᱠᱷᱚᱱ ᱠᱷᱚᱱ ᱱᱚᱣᱟ ᱚᱱᱞᱟᱤᱱ ᱱᱮᱴᱚᱣᱟᱨᱠ ᱡᱩᱜᱽ ᱦᱮᱡ ᱟᱠᱟᱱᱟ ᱦᱟᱸᱜ
ᱦᱮᱸ ᱦᱮᱸ
ᱩᱱ ᱠᱷᱚᱡ ᱫᱚ ᱦᱟᱸᱜ ᱡᱟᱹᱥᱛᱤ ᱠᱟᱭᱛᱮ ᱱᱚᱣᱟ ᱢᱳᱵᱟᱭᱤᱞ ᱩᱱᱜᱮ ᱠᱚ ᱡᱟᱹᱥᱛᱤ ᱠᱚ ᱵᱮᱵᱚᱦᱟᱨ ᱵᱟᱲᱟᱭᱮᱫᱟ ᱢᱳᱵᱟᱭᱤᱞ ᱤᱭᱩᱴᱩ ᱠᱚᱠᱚ ᱧᱮᱞ ᱵᱟᱲᱟᱭᱟ ᱥᱮ ᱜᱟᱛᱮᱜ ᱞᱮᱠᱟ ᱛᱮᱦᱚᱸ ᱚᱱᱞᱟᱭᱤᱱ ᱜᱮᱢᱥ ᱠᱚ ᱢᱮᱱᱟᱜᱼᱟ ᱚᱱᱟ ᱠᱚᱜᱮ ᱜᱟᱛᱮ ᱵᱟᱲᱟᱜ ᱠᱟᱱᱟ ᱦᱟᱸᱜ ᱫᱚ ᱟᱠ ᱟᱯᱮᱥᱮᱱᱟᱜ ᱥᱤᱪᱩᱭᱮᱥᱚᱱ ᱞᱮᱠᱟᱛᱮᱫᱚ ᱪᱮᱫ ᱞᱮᱠᱟ ᱱᱚᱝᱠᱟ ᱱᱚᱣᱟ ᱚᱠᱟᱴᱟᱜ ᱠᱚ ᱜᱟᱛᱮ ᱵᱟᱲᱟᱜ ᱠᱟᱱᱟ ᱥᱮ ᱚᱠᱟᱴᱟᱜ ᱠᱚ ᱠᱚᱢᱚᱜ ᱠᱟᱱᱟ
ᱴᱷᱤᱠ ᱟᱞᱮᱥᱮᱫ ᱦᱚᱸ ᱤᱱᱠᱟᱹᱜ ᱜᱮ ᱢᱮᱱᱟᱜᱼᱟ
ᱦᱮᱸ ᱦᱩᱸ
ᱟ ᱱᱚᱜᱼᱚᱭ ᱟᱯᱮ ᱥᱮᱫ ᱟᱨ ᱟᱞᱮ ᱥᱮᱫ ᱟᱫᱚ ᱛᱷᱚᱲᱟ ᱟᱫᱚ ᱠᱤᱪᱷᱩ ᱠᱤᱪᱷᱩ ᱫᱚ ᱱᱚᱜᱼᱚᱭ ᱨᱚᱲ ᱠᱚᱦᱚᱸ ᱠᱤ ᱦᱟᱱᱛᱮ ᱱᱟᱛᱮᱜ ᱠᱟᱱ ᱜᱮᱭᱟ
ᱮᱠᱟᱞ ᱜᱮ
ᱦᱳᱭᱛᱳ ᱟᱢᱫᱚ ᱦᱳᱭᱛᱳ ᱱᱟᱜ ᱚᱱᱟ ᱢᱟᱞᱫᱟ ᱵᱟᱠᱷᱟᱱ ᱡᱷᱟᱲᱠᱷᱚᱸᱰ ᱚᱱᱟ ᱥᱟᱭᱤᱰ ᱨᱤᱱᱤᱡ ᱠᱟᱱᱟᱢ ᱦᱳᱭᱛᱚ
ᱦᱮᱸ ᱮᱠᱟᱞ ᱤᱧ ᱫᱚ ᱦᱟᱸᱟᱜ ᱱᱚᱣᱟ ᱦᱩᱞ ᱫᱤᱥᱚᱢ ᱱᱟᱠᱷᱟ
ᱦᱚᱭ ᱦᱚᱭ ᱦᱚᱭ ᱟᱫᱚ ᱚᱱᱟ ᱨᱚᱲ ᱨᱮᱜᱮ ᱴᱷᱤᱠᱟᱹᱜ ᱠᱟᱱᱟ ᱱᱟᱜ ᱡᱚᱱ ᱟᱯᱮ ᱥᱮ ᱟᱯᱮ ᱞᱮᱠᱟ ᱟᱞᱮᱥᱮᱜ ᱟᱞᱮ ᱞᱮᱠᱟ
ᱦᱮᱸ ᱢᱟᱱᱮᱛ ᱚᱱᱟ ᱨᱚᱲ ᱨᱮᱱᱟᱜ ᱞᱟᱦᱟᱡᱟ ᱚᱠᱟ ᱠᱚ ᱢᱮᱛᱟᱜ ᱠᱟᱱ ᱥᱮ ᱴᱚᱱ ᱚᱱᱟ ᱛᱷᱚᱲᱟ ᱜᱟᱱ ᱵᱷᱮᱜᱟᱨ ᱥᱮ ᱮᱴᱟᱜ ᱧᱚᱜᱚᱜ-ᱟ ᱦᱟᱸᱜ ᱟᱨ ᱡᱚᱛᱚ ᱫᱚ ᱢᱤᱫᱵᱟᱨ ᱥᱟᱵᱟᱫ ᱡᱩᱫᱟᱹ ᱧᱚᱜᱚᱜ-ᱟ ᱟᱨ ᱵᱟᱝᱠᱷᱟᱡ ᱫᱚ ᱮᱱᱛᱮᱜ ᱡᱚᱛᱚ ᱦᱚᱲᱵᱚᱱ ᱦᱚᱲ ᱠᱟᱱ ᱜᱮᱭᱟ ᱥᱮ ᱥᱟᱱᱛᱟᱞ ᱦᱚᱲ ᱦᱚᱯᱚᱱ ᱠᱟᱱ ᱜᱮᱭᱟᱵᱚᱱ ᱟᱫᱚ ᱡᱚᱛᱚᱣᱟᱜ ᱜᱮ ᱛᱤ ᱢᱤᱫ ᱫᱚ ᱠᱷᱟᱡ ᱢᱤᱫ ᱜᱮᱛᱟᱵᱚᱱᱟ ᱥᱮ ᱵᱟᱝ
ᱦᱚᱭ ᱡᱚᱛᱚ ᱜᱮ ᱢᱤᱫ ᱜᱮ ᱛᱟᱵᱚᱱᱟ ᱚᱱᱮ ᱴᱚᱱ ᱠᱚ ᱟᱹᱲᱟᱹ ᱠᱚ ᱟᱫᱚᱜ ᱠᱟᱱᱟ
ᱮᱠᱟᱞ ᱮᱠᱟᱞ ᱟᱫᱚ ᱚᱱᱟ ᱫᱚ ᱢᱟᱱᱮ ᱥᱟᱺᱜᱤᱧ ᱥᱟᱺᱜᱤᱧ ᱥᱮᱜ ᱵᱚᱱ ᱥᱮᱴᱮᱨ ᱵᱟᱲᱟᱭᱱᱟ ᱟᱫᱚ ᱚᱱᱮ ᱚᱱᱟᱛᱮ ᱱᱟᱣᱟ ᱱᱟᱣᱟ ᱟᱫᱚᱢ ᱟᱹᱲᱟᱹ ᱥᱮ ᱱᱚᱣᱟ ᱥᱟᱵᱟᱫ ᱠᱚ ᱵᱮᱱᱟᱣᱱᱟ ᱟᱫᱚ ᱚᱱᱟ ᱠᱷᱟᱹᱛᱤᱨ ᱛᱮᱦᱟᱸᱜ ᱢᱟᱱᱮ ᱢᱤᱫᱵᱟᱨ ᱥᱟᱵᱟᱫ ᱠᱚ ᱥᱮ ᱟᱹᱲᱟᱹ ᱠᱚᱫᱚ ᱵᱚᱫᱚᱞᱚᱜ ᱠᱟᱱ ᱜᱮᱭᱟ
ᱦᱚᱭ ᱦᱚᱭ ᱦᱚᱭ
ᱟᱫᱚ ᱚᱱᱠᱟᱜᱮ ᱥᱮ ᱥᱟᱵᱟᱫ ᱞᱮᱠᱟᱧ ᱫᱤᱥᱟᱹ ᱠᱮᱫᱟ ᱦᱟᱸᱜ ᱢᱤᱫᱴᱟᱹᱝ ᱱᱚᱝᱠᱟᱧ ᱱᱮᱛᱟᱨ ᱢᱟᱦᱟᱜ ᱱᱚᱜ ᱚᱭ ᱥᱚ ᱵᱤᱞᱤ ᱠᱷᱚᱡ ᱮᱥᱮᱫ ᱫᱚ ᱪᱟᱵᱟᱜ ᱠᱟᱱᱟ ᱦᱟᱜ ᱟᱫᱚ ᱟᱯᱮᱥᱮᱫ ᱫᱚ ᱱᱚᱣᱟ ᱥᱚ ᱥᱮ ᱠᱩᱫᱽ ᱠᱩᱫᱚ ᱥᱚ ᱜᱮᱯᱮ ᱢᱮᱛᱟᱜ-ᱟ ᱥᱮ ᱠᱩᱫᱽ ᱥᱮ ᱪᱮᱫ ᱞᱮᱠᱟ ᱦᱟᱜ ᱯᱮ ᱢᱮᱛᱟᱜ-ᱟ
ᱢᱟᱱᱮ ᱱᱚᱣᱟ ᱠᱚᱫᱚ ᱥᱚ ᱦᱚᱸᱠᱚ ᱢᱮᱛᱟᱜ-ᱟ ᱟᱨ ᱠᱩᱫᱽ ᱦᱚᱸᱠᱚ ᱢᱮᱛᱟᱜ-ᱟ ᱢᱮᱱᱠᱷᱟᱱ ᱡᱟᱹᱥᱛᱤ ᱫᱚ ᱟᱞᱮ ᱯᱟᱦᱴᱟ ᱫᱚ ᱱᱟᱱᱟᱜ ᱚᱱᱟ ᱠᱩᱫᱽ ᱜᱮᱞᱮ ᱞᱟᱹᱭᱟ ᱵᱮᱥᱤ
ᱟᱪᱪᱷᱟ ᱟᱪᱪᱷᱟ ᱟᱫᱚ ᱟᱞᱮᱮᱥᱮᱜ ᱢᱟᱦᱟᱜ ᱚᱱᱟ ᱡᱚᱛᱚ ᱜᱮ ᱡᱩᱫᱟᱹ ᱡᱩᱫᱟᱹ ᱡᱤᱱᱤᱥ ᱞᱮᱠᱟᱛᱮᱞᱮ ᱢᱮᱛᱟᱜ-ᱟ ᱢᱟᱱᱮ ᱢᱤᱫ ᱫᱷᱟᱨᱟ ᱜᱮ ᱢᱮᱱᱠᱷᱟᱱ ᱥᱚ ᱫᱚ ᱦᱟᱸᱜ ᱟᱞᱮ ᱫᱚ ᱚᱱᱟ ᱞᱟᱹᱴᱩ ᱧᱚᱜ-ᱟᱜ ᱞᱮ ᱢᱮᱛᱟᱜ-ᱟ ᱚᱠᱟ ᱫᱚ ᱜᱟᱵᱮ ᱧᱚᱜ ᱜᱮ ᱛᱟᱦᱮᱱᱟ ᱢᱚᱴᱟ ᱧᱚᱜ ᱛᱷᱟᱹᱨᱭᱟᱹ ᱧᱚᱜ ᱚᱱᱟᱴᱟᱜ ᱟᱨ ᱚᱱᱟ ᱠᱷᱚᱡ ᱠᱟᱹᱴᱤᱡ ᱧᱚᱜ-ᱟ ᱚᱱᱟ ᱫᱚ ᱦᱟᱸᱜ ᱠᱩᱫᱽ ᱦᱚᱞᱮ ᱢᱮᱛᱟᱜ-ᱟ ᱟᱨᱦᱚᱸ ᱚᱱᱟ ᱠᱷᱚᱡ ᱵᱟᱱᱟᱨ ᱠᱷᱟᱡ ᱠᱟᱹᱴᱤᱡ ᱢᱤᱫᱴᱟᱹᱱ ᱛᱟᱦᱮᱱᱟ ᱚᱱᱟ ᱫᱚ ᱦᱟᱸᱜ ᱪᱩᱰᱩᱜ ᱞᱮ ᱢᱮᱛᱟᱜ-ᱟ ᱚᱱᱮ ᱚᱱᱟ ᱟᱫᱚ ᱯᱮ ᱨᱚᱠᱚᱢ ᱟᱞᱮ ᱥᱮᱜ ᱫᱚ ᱟᱫᱚ ᱚᱱᱮ ᱚᱝᱠᱟ ᱛᱮᱜᱮ ᱦᱟᱸᱜ ᱠᱟᱛᱷᱟ ᱞᱮᱠᱟᱛᱮ ᱱᱚᱣᱟ ᱨᱚᱯᱚᱲ ᱞᱮᱠᱟ ᱛᱮᱦᱮᱧ ᱵᱟᱰᱟᱭ ᱧᱟᱢ ᱞᱮᱫᱟ ᱟᱫᱚᱢ ᱯᱟᱦᱴᱟ ᱥᱮᱫ ᱫᱚ ᱱᱚᱣᱟ ᱥᱚ ᱦᱚᱸ ᱵᱟᱠᱚ ᱵᱩᱡᱷᱟᱹᱣ ᱫᱟ ᱟᱨ ᱟᱨ ᱚᱱᱟ ᱵᱚᱫᱚᱞ ᱛᱮ ᱠᱩᱫᱽ ᱠᱚ ᱢᱮᱛᱟᱜ-ᱟ ᱠᱩᱫᱽ ᱦᱚᱸ ᱵᱟᱨᱭᱟ ᱨᱚᱠᱚᱢ ᱟᱫᱚᱢ ᱠᱚᱫᱚ ᱥᱮᱛᱟ ᱠᱩᱫᱽ ᱯᱩᱥᱤ ᱠᱩᱫᱽ ᱚᱱᱮ ᱚᱱᱠᱟ ᱫᱷᱟᱨᱟ ᱟᱫᱚ ᱱᱚᱜ ᱚ ᱱᱚᱰᱮ ᱫᱚ ᱟᱹᱰᱤ ᱦᱟᱦᱲᱟᱹᱧ ᱵᱩᱡᱷᱟᱹᱣ ᱞᱮᱫᱟ ᱡᱮ ᱟᱵᱚᱣᱟᱜ ᱱᱚᱜ-ᱚᱭ ᱥᱟᱱᱛᱷᱟᱞᱤ ᱜᱮ ᱛᱤᱱᱟᱹᱜ ᱢᱟᱨᱟᱝ ᱢᱟᱱᱮ ᱟᱭᱢᱟ ᱠᱟᱱ ᱫᱷᱟᱨᱟ ᱛᱮᱠᱚ ᱨᱚᱲ ᱦᱟᱸᱜ ᱟᱫᱚ ᱟᱯᱮᱥᱮᱜ ᱦᱚᱸ ᱱᱚᱝᱠᱟ ᱪᱮᱫ ᱞᱮᱠᱟ ᱢᱮᱱᱟᱜ-ᱟ ᱱᱚᱠᱟ
ᱟᱞᱮ ᱥᱮᱜ ᱦᱚᱸ ᱢᱮᱱᱟᱜ-ᱟ ᱡᱚᱦᱚᱜ ᱚᱱᱟ ᱡᱟᱦᱟᱸ ᱠᱟᱛᱷᱟᱢ ᱞᱟᱹᱭ ᱠᱮᱜ-ᱟ ᱚᱱᱟ ᱟᱞᱮ ᱥᱮᱜ ᱦᱚᱸ ᱢᱟᱨᱟᱝ ᱧᱚᱜᱟᱜ ᱫᱚ ᱠᱩᱫᱽ ᱞᱮ ᱢᱮᱛᱟᱜ-ᱟ ᱛᱟᱯᱚᱨ ᱟᱨᱚ ᱡᱟᱦᱟᱸ ᱠᱟᱹᱴᱤᱡ ᱧᱚᱜᱟᱜ ᱢᱟᱱᱮ ᱚᱱᱟ ᱫᱚ ᱡᱟᱹᱰᱩᱵ ᱞᱮ ᱢᱮᱛᱟᱜ-ᱟ
ᱟᱪᱪᱷᱟ ᱡᱟᱹᱰᱩᱜ ᱟᱫᱚ ᱛᱷᱚᱲᱟ ᱜᱟᱱ ᱦᱟᱸᱜ ᱢᱟᱱᱮ ᱡᱩᱫᱟᱹ ᱟᱡᱚᱢᱚᱜ ᱠᱟᱱᱟ ᱥᱮ ᱵᱟᱝ ᱟᱞᱮᱥ ᱥᱮᱫ ᱫᱚ ᱡᱮᱭᱥᱮ ᱪᱩᱰᱩᱜ ᱟᱫᱚ ᱚᱱᱟᱜᱮ ᱡᱟᱰᱩᱵ ᱢᱟᱱᱮ ᱢᱤᱫ ᱛᱮᱝ ᱜᱮ ᱯᱟᱥᱮᱡ ᱮᱦᱚᱵ ᱨᱮᱫᱚ ᱱᱚᱣᱟ ᱨᱚᱲ ᱥᱮ ᱱᱚᱣᱟ ᱟᱹᱲᱟᱹ ᱫᱚ ᱢᱤᱫ ᱜᱮ ᱛᱟᱦᱮᱸ ᱟᱫᱚ ᱡᱚᱠᱷᱚᱱ ᱵᱚᱱ ᱵᱷᱮᱜᱟᱨ ᱤᱫᱤᱭᱱᱟ ᱥᱮᱵᱚᱱ ᱥᱟᱺᱜᱤᱧ ᱤᱫᱤᱭᱱᱟ ᱟᱫᱚ ᱱᱚᱣᱟ ᱦᱚᱸ ᱢᱤᱫ ᱵᱟᱨ ᱛᱷᱚᱲᱟ ᱜᱟᱱ ᱵᱚᱫᱚᱞ ᱤᱫᱤᱭᱱᱟ ᱨᱚᱲ ᱨᱚᱲ ᱛᱮᱜᱮ ᱥᱮ ᱵᱟᱝ
ᱟ ᱟᱫᱚ ᱱᱚᱣᱟ ᱫᱚ ᱱᱟᱜ ᱟᱵᱚ ᱢᱟᱦᱟᱜ ᱢᱤᱫᱴᱷᱮᱱ ᱜᱮᱵᱚᱱ ᱛᱟᱦᱮᱸ ᱠᱟᱱᱟ ᱯᱟᱹᱦᱤᱞ ᱦᱟᱯᱲᱟᱢ ᱠᱚᱫᱚ ᱱᱟᱸᱜ ᱢᱤᱫ ᱴᱷᱮᱱ ᱜᱮᱠᱚ ᱛᱟᱦᱮᱸ ᱠᱟᱱᱟ ᱡᱚᱠᱷᱚᱱ ᱜᱮᱱᱟ ᱡᱟ ᱚᱱᱟ ᱵᱚᱱ ᱟᱸᱡᱚᱢ ᱠᱟᱜ ᱫᱚ ᱪᱟᱹᱭ ᱪᱟᱢᱯᱟ ᱜᱟᱲ ᱨᱮ ᱟᱵᱚ ᱵᱚᱱ ᱛᱟᱦᱮᱸᱠᱟᱱᱟ ᱵᱚᱱ ᱥᱟᱱᱛᱟᱲ ᱟᱵᱚ ᱥᱮ ᱠᱷᱮᱨᱣᱟᱞ ᱵᱚᱭᱦᱟ ᱚᱸᱰᱮ ᱠᱚ ᱛᱟᱦᱮᱸ ᱠᱟᱱᱟ ᱟᱫᱚ ᱚᱸᱰᱮ ᱠᱷᱚᱱᱟᱜ ᱡᱚᱠᱷᱚᱱ ᱵᱚᱱ ᱪᱷᱩᱰᱟᱹᱨ ᱦᱮᱡ ᱱᱟ ᱧᱤᱨ ᱦᱮᱡ ᱱᱟ ᱵᱚᱱ ᱩᱱ ᱚᱠᱛᱚ ᱜᱮ ᱱᱟᱜ ᱟᱫᱚ ᱴᱚᱴᱷᱟ ᱡᱟᱹᱱᱤᱡ ᱵᱚᱱ ᱦᱟᱹᱴᱤᱧᱮᱱᱟ ᱴᱚᱴᱷᱟ ᱡᱟᱹᱱᱤᱡ ᱡᱚᱠᱷᱚᱱ ᱵᱚᱱ ᱦᱟᱹᱴ ᱦᱟᱹᱴᱤᱧ ᱮᱱᱟ ᱩᱱ ᱨᱮᱜᱮ ᱟᱫᱚ ᱢᱟᱱᱮ ᱨᱚᱲ ᱠᱚᱦᱚᱸ ᱦᱟᱱᱛᱮ ᱱᱟᱛᱮᱭᱮᱱ ᱛᱟᱵᱚᱱᱟ ᱚᱱᱟ ᱴᱚᱴᱷᱟ ᱥᱟᱞᱟᱜ ᱜᱮ ᱟᱵᱚᱣᱟᱜ ᱵᱚᱱ ᱛᱟᱞ ᱵᱚᱱ ᱢᱤᱞᱟᱹᱣ ᱠᱮᱜ-ᱟ
ᱮᱠᱟᱞ ᱮᱠᱟᱞ ᱚᱱᱮ ᱚᱱᱟ ᱠᱟᱱ ᱜᱮᱭᱟ ᱦᱟᱜ ᱦᱩᱸ ᱚᱱᱟ ᱛᱮᱜᱮ ᱧᱮᱞᱚᱜ-ᱟ ᱢᱟᱱᱮ ᱢᱟᱱᱮ ᱵᱮᱝᱜᱚᱞ ᱱᱟᱠᱷᱟ ᱥᱮᱫ ᱫᱚ ᱦᱟᱸᱜ ᱱᱚᱣᱟ ᱵᱮᱝᱜᱚᱞ ᱟᱹᱲᱟᱹ ᱢᱤᱫ ᱵᱟᱨ ᱚᱱᱟ ᱵᱮᱣᱦᱟᱨ ᱨᱚᱜ-ᱟ ᱟᱨ ᱟᱞᱮ ᱥᱮᱫ ᱦᱚᱸ ᱱᱚᱣᱟ ᱦᱤᱱᱫᱤ ᱟᱹᱲᱟᱹ ᱞᱮ ᱢᱮᱥᱟᱞ ᱜᱮᱭᱟ ᱦᱟᱸᱜ ᱚᱱᱮ ᱚᱱᱠᱟ ᱧᱮᱞᱚᱜᱚᱜ ᱠᱟᱱᱟ ᱥᱮ ᱵᱟᱝ
ᱦᱳᱭ ᱦᱳᱭ ᱦᱳᱭ ᱟᱫᱚ ᱱᱚᱣᱟ ᱠᱚᱫᱚ ᱴᱷᱤᱠ ᱜᱮ ᱦᱩᱭ ᱠᱚᱜ-ᱟ ᱡᱩᱫᱤ ᱟᱵᱚ ᱡᱷᱟᱲᱠᱷᱚᱱᱰ ᱯᱚᱱᱚᱛ ᱨᱮᱜᱮ ᱡᱩᱫᱤ ᱥᱟᱱᱟᱢ ᱥᱟᱱᱛᱟᱲ ᱵᱚᱱ ᱛᱟᱦᱮᱸ ᱠᱚᱜ-ᱟ
ᱦᱩ ᱦᱩ
ᱵᱟᱠᱷᱟᱡ ᱵᱮᱝᱜᱚᱞ ᱯᱚᱱᱚᱛ ᱨᱮ ᱥᱟᱱᱟᱢ ᱥᱟᱱᱛᱟᱲ ᱵᱚᱱ ᱛᱟᱦᱮᱸ ᱠᱷᱟᱡ ᱛᱟᱦᱚᱞᱮ ᱮᱱᱟᱹᱠᱷᱟᱱ ᱨᱚᱲ ᱠᱚ ᱢᱤᱫ ᱜᱮ ᱛᱟᱦᱮᱸ ᱠᱚᱜ-ᱟ ᱢᱟᱱᱮ ᱟᱵᱚ ᱛᱟᱞᱟ ᱪᱮᱫ ᱦᱚᱸ ᱚᱝᱠᱟᱱᱟᱜ ᱟ ᱢᱟᱱᱮ ᱤᱭᱟᱹ ᱜᱮ ᱵᱟᱝ ᱛᱟᱦᱮᱸ ᱠᱚᱜ-ᱟ ᱮᱴᱠᱮᱴᱚᱬᱮ ᱟᱵᱚ ᱛᱟᱞᱟᱨᱮ ᱵᱟᱝ ᱛᱟᱦᱮᱸ ᱠᱚᱜ-ᱟ
ᱮᱠᱟᱞ ᱮᱠᱟᱞ ᱟᱫᱚ ᱱᱚᱜ-ᱚ ᱱᱤᱭᱟᱹ ᱫᱚ ᱢᱮᱱ ᱫᱟᱲᱮᱭᱟᱜ-ᱟᱢ ᱡᱟᱦᱟᱱᱟᱜ ᱱᱚᱝᱠᱟ ᱚᱯᱷᱤᱥᱤᱭᱟᱞ ᱞᱮᱠᱟ ᱥᱮ ᱡᱟᱦᱟᱱᱟᱜ ᱤᱭᱟᱹ ᱞᱮᱠᱟ ᱵᱟᱹᱱᱩᱜ ᱛᱮ ᱦᱟᱸᱜ ᱮᱱᱛᱮᱜ ᱱᱚᱣᱟ ᱞᱤᱯᱤ ᱨᱮᱦᱚᱸ ᱥᱮ ᱢᱮᱱ ᱫᱟᱲᱮᱭᱟᱜ-ᱟ ᱱᱚᱣᱟ ᱪᱤᱠᱤ ᱦᱚᱸ ᱵᱷᱮᱜᱟᱨ ᱵᱷᱮᱜᱟᱨ ᱵᱚᱱ ᱵᱮᱣᱦᱟᱨᱮᱫ ᱛᱮ ᱟᱨ ᱢᱤᱫᱴᱮᱱ ᱵᱟᱝ ᱡᱩᱢᱤᱫ ᱩᱛᱟᱹᱨ ᱠᱟᱱ ᱛᱟᱵᱚᱱ ᱛᱮᱦᱟᱜ ᱱᱚᱝᱠᱟ ᱦᱩᱭᱩᱜ ᱠᱟᱱᱟ ᱟᱫᱚ ᱱᱚᱜ-ᱚᱭ ᱦᱟᱸᱜ ᱱᱚᱜ-ᱚᱭ ᱚᱞ ᱪᱤᱠᱤ ᱞᱤᱯᱤ ᱜᱮ ᱦᱟᱸᱜ ᱡᱩᱢᱤᱫᱮᱜ ᱵᱚᱱᱟ ᱦᱟᱸᱜ ᱵᱟᱹᱭ ᱵᱟᱹᱭᱛᱮ ᱜᱚᱴᱟ ᱯᱷᱟᱴ ᱜᱚᱴᱟ ᱜᱮ ᱱᱚᱣᱟ ᱦᱟᱸᱜ ᱯᱟᱨᱥᱟᱞ ᱵᱟᱲᱟᱣ ᱠᱟᱱ ᱜᱮᱭᱟ
ᱦᱳᱭ ᱟᱫᱚ ᱱᱟᱦᱟᱜ ᱜᱩᱨᱩ ᱚᱱᱮ ᱡᱚᱠᱷᱚᱢ ᱞᱟᱹᱭ ᱚᱱᱟ ᱠᱟᱛᱷᱟ ᱩᱭᱦᱟᱹᱨ ᱦᱤᱡᱩᱜ ᱠᱟᱱᱟ
ᱠᱷᱚᱱ ᱮᱦᱚᱵ ᱠᱟᱛᱮᱫ ᱵᱤᱦᱟᱨ ᱵᱮᱝᱜᱚᱞ ᱥᱮᱫ ᱛᱮ ᱩᱰᱤᱥᱟ ᱦᱟᱨᱤᱡ ᱢᱤᱫ ᱞᱮᱛᱟᱲ ᱜᱮ ᱨᱚᱲ ᱦᱚᱸ ᱛᱟᱵᱚ ᱢᱤᱫ ᱜᱮ ᱨᱟᱭ ᱦᱚᱸ ᱛᱟᱵᱚ ᱢᱤᱫ ᱜᱮ ᱪᱮᱫᱟᱜ ᱵᱟᱵᱚᱱ ᱢᱤᱫᱚ ᱟ ᱫᱟᱫᱟ ᱚᱞᱚᱜ ᱯᱟᱲᱦᱟᱣ ᱨᱮ
ᱟᱹᱰᱤ ᱫᱟᱢᱟᱱ ᱚᱱᱚᱲᱦᱮᱸ ᱞᱮᱠᱟᱢ ᱞᱟᱹᱭ ᱥᱚᱫᱚᱨ ᱠᱮᱫᱟ ᱟᱹᱰᱤ ᱱᱟᱯᱟᱧ ᱵᱩᱡᱷᱟᱹᱣ ᱠᱮᱫᱟ
ᱦᱳᱭ ᱦᱳᱭ ᱟᱫᱚ ᱦᱚᱜ-ᱚᱭ ᱡᱮᱢᱚᱱ ᱟᱵᱚ ᱵᱮᱝᱜᱚᱞ ᱥᱮ ᱟᱥᱟᱢ ᱥᱮ ᱩᱲᱤᱥᱟ ᱥᱮ ᱱᱚᱣᱟ ᱡᱷᱟᱲᱠᱷᱚᱸᱰ ᱥᱮ ᱵᱤᱦᱟᱨ ᱱᱚᱜ-ᱚᱭ ᱡᱮ ᱯᱚᱱᱭᱟ ᱴᱚᱴᱷᱟ ᱨᱮ ᱥᱮ ᱯᱚᱱᱚᱛ ᱨᱮ ᱟᱵᱚ ᱥᱟᱱᱛᱟᱲ ᱦᱚᱯᱚᱱ ᱠᱚᱵᱚᱱ ᱦᱟᱹᱴᱤᱧ ᱠᱟᱱ ᱫᱚ ᱛᱚ ᱱᱩᱠᱩ ᱫᱚ ᱱᱟᱜ ᱡᱮᱭᱥᱮ ᱱᱚᱣᱟ ᱟᱯᱮ ᱡᱷᱟᱲᱠᱷᱚᱸᱰ ᱨᱮ ᱡᱚᱫᱤ ᱦᱤᱱᱫᱤ ᱛᱮᱯᱮ ᱚᱞᱟ ᱵᱮᱝᱜᱚᱞ ᱟᱞᱮ ᱵᱮᱝᱜᱚᱞ ᱛᱮᱞᱮ ᱚᱞᱟ ᱟᱥᱟᱢ ᱨᱮ ᱟᱥᱟᱢᱤᱭᱟᱹ ᱛᱮᱠᱚ ᱚᱞᱟ ᱚᱱᱠᱟᱜᱮ ᱩᱲᱤᱥᱥᱟ ᱨᱮ ᱩᱲᱤᱭᱟ ᱛᱮᱠᱚ ᱚᱞᱟ ᱮᱱᱠᱷᱟᱱ ᱟᱵᱚ ᱛᱟᱞᱟᱨᱮ ᱚᱱᱟ ᱡᱮ ᱢᱤᱫᱴᱟᱝ ᱥᱟᱹᱜᱟᱹᱭ ᱵᱟᱝ ᱛᱟᱦᱮᱱᱟ
ᱮᱠᱟᱞ
ᱤᱧ ᱦᱤᱱᱫᱤ ᱵᱟᱹᱧ ᱯᱟᱲᱦᱟᱣ ᱫᱟᱲᱮᱭᱟᱜ-ᱟ
ᱦᱮ
ᱟᱨᱮ ᱡᱟᱦᱟᱸ ᱡᱟᱦᱟᱸᱭ ᱡᱟᱦᱟᱸᱭ ᱦᱤᱱᱫᱤ ᱴᱷᱤᱠᱟᱹᱭᱟ ᱩᱱᱤ ᱵᱟᱝᱞᱟ ᱵᱟᱭ ᱯᱟᱲᱦᱟᱣ ᱫᱟᱲᱮᱭᱟᱜ-ᱟ ᱡᱟᱦᱟᱸᱭ ᱤᱭᱟᱹ ᱛᱮ ᱚᱞᱚᱜ ᱟᱭ ᱩᱱᱤ ᱩᱲᱤᱭᱟᱹ ᱵᱟᱭ ᱴᱷᱤᱠᱟᱹ ᱫᱟᱲᱮᱭᱟᱜ-ᱟ ᱩᱲᱤᱭᱟᱹ ᱛᱮ ᱡᱟᱦᱟᱸᱭ ᱚᱞᱚᱜ ᱩᱱᱤ ᱟᱥᱟᱢᱤᱭᱟᱹ ᱵᱟᱭ ᱴᱷᱤᱠᱟᱹ ᱫᱟᱲᱮᱭᱟᱜ-ᱟ ᱢᱮᱱᱠᱷᱟᱱ ᱱᱚᱜ-ᱚᱭ ᱡᱮ ᱪᱤᱠᱤ ᱟᱵᱚᱣᱟᱜ ᱚᱞᱪᱤᱠᱤ ᱦᱚᱸᱜ-ᱚᱸᱱᱟ ᱛᱟᱞᱟ ᱛᱮᱫᱚ ᱥᱟᱱᱟᱢ ᱦᱚᱲ ᱵᱚᱱ ᱴᱷᱤᱠᱟᱹ ᱫᱟᱲᱮᱭᱟᱜ-ᱟ ᱢᱟᱱᱮ ᱟᱢ ᱪᱮᱫ ᱮᱢ ᱨᱚᱲ ᱠᱟᱱᱟ ᱚᱞᱫᱟ ᱤᱧ ᱴᱷᱤᱠᱟᱹ ᱫᱟᱲᱮᱭᱟᱜ-ᱟ ᱟᱥᱟᱢ ᱨᱮᱱᱤᱡ ᱪᱮᱫ ᱚᱞ ᱫᱟᱭ ᱴᱷᱤᱠᱟᱹ ᱫᱟᱲᱮᱭᱟᱜᱼᱟ ᱚᱱᱟ ᱠᱷᱟᱹᱛᱤᱨ ᱜᱮ ᱢᱤᱫᱴᱟᱝ ᱛᱤ ᱛᱮᱠᱚ ᱦᱤᱡᱩᱜ ᱫᱚᱨᱠᱟᱨ ᱠᱟᱱᱟ ᱮᱠᱫᱚᱢ ᱡᱟᱹᱨᱩᱲ ᱠᱟᱱᱟ ᱱᱚᱣᱟ ᱫᱚ
ᱮᱠᱟᱞ ᱮᱠᱟᱞ ᱟᱹᱰᱤ ᱞᱟᱹᱠᱛᱤ ᱜᱮᱭᱟ ᱱᱚᱣᱟ ᱫᱚ ᱮᱱᱛᱮᱜ ᱢᱤᱫ ᱞᱤᱯᱤ ᱛᱟᱦᱮᱱᱟ ᱥᱮ ᱢᱤᱫ ᱪᱤᱠᱤ ᱛᱟᱦᱮᱱᱟ ᱦᱟᱸᱜ ᱱᱚᱣᱟ ᱛᱮᱫᱚ ᱢᱤᱫᱴᱮᱱ ᱡᱩᱢᱤᱫ ᱫᱟᱲᱮ ᱞᱮᱠᱟ ᱦᱚᱸ ᱧᱮᱞᱚᱜᱚᱜ-ᱟ ᱟᱨ ᱡᱩᱫᱤ ᱵᱷᱮᱜᱟᱨ ᱵᱷᱮᱜᱟᱨ ᱞᱤᱯᱤ ᱛᱮᱵᱚᱱ ᱚᱞᱚᱜ ᱯᱟᱲᱦᱟᱜ-ᱟ ᱛᱚᱵᱮ ᱵᱟᱝ ᱴᱷᱤᱠᱟᱹᱜ-ᱟ ᱵᱚᱞᱮ ᱚᱠᱟᱴᱟᱜ ᱫᱚ ᱥᱟᱱᱛᱟᱞᱤ ᱟᱹᱲᱟᱹ ᱠᱟᱱᱟ ᱥᱮ ᱪᱮᱫ ᱠᱟᱱᱟ ᱥᱮ ᱵᱟᱝ ᱡᱩᱫᱤ ᱚᱠᱚᱭ ᱚᱠᱟ ᱱᱟᱠᱷᱟᱨᱮ ᱱᱚᱣᱟ ᱩᱲᱤᱭᱟ ᱛᱮ ᱥᱟᱱᱛᱟᱞᱤ ᱚᱞ ᱠᱟᱜ-ᱟ ᱟᱫᱚ ᱮᱴᱟᱜ ᱱᱚᱣᱟ ᱪᱷᱟᱹᱛᱤᱠ ᱥᱮ ᱫᱤᱠᱩ ᱠᱚᱸᱦᱟᱜ ᱦᱩᱫᱤᱥ ᱠᱚ ᱱᱚᱣᱟ ᱫᱚ ᱯᱟᱥᱮᱡ ᱩᱲᱤᱭᱟᱹ ᱥᱟᱵᱟᱫ ᱠᱟᱱ ᱜᱮᱭᱟ ᱥᱮ ᱟᱹᱲᱟᱹ ᱠᱟᱱᱟ ᱟᱫᱚ ᱡᱩᱫᱤ ᱢᱤᱫᱴᱟᱝ ᱟᱠᱷᱚᱨ ᱞᱮᱠᱟ ᱢᱤᱫᱴᱟᱝ ᱪᱤᱠᱤ ᱛᱟᱦᱮᱸᱱᱟ ᱛᱚ ᱚᱱᱟ ᱫᱚ ᱡᱩᱫᱟᱹ ᱧᱚᱜ ᱜᱮ ᱧᱮᱞᱚᱜᱼᱟ ᱟᱨ ᱥᱟᱺᱜᱤᱧ ᱠᱷᱚᱱ ᱜᱮ ᱧᱮᱞ ᱠᱟᱛᱮᱫ ᱠᱚ ᱵᱩᱡᱷᱟᱹᱣ ᱫᱟᱲᱮᱭᱟᱜᱼᱟ ᱥᱮᱠᱚ ᱴᱷᱤᱠᱟᱹ ᱫᱟᱲᱮᱭᱟᱜᱼᱟ ᱡᱮ ᱵᱟᱝ ᱱᱚᱣᱟ ᱫᱚ ᱥᱟᱱᱛᱟᱲ ᱠᱚᱣᱟᱜ ᱢᱤᱫᱴᱟᱝ ᱥᱟᱱᱛᱟᱞᱤ ᱛᱮᱠᱚ ᱚᱞ ᱟᱠᱟᱫᱟ ᱥᱮ ᱢᱮᱱ ᱫᱟᱲᱮᱭᱟᱜᱼᱟ ᱚᱞ ᱪᱤᱠᱤ ᱞᱤᱯᱤ ᱛᱮᱠᱚ ᱚᱞ ᱟᱠᱟᱫᱟ ᱟᱫᱚ ᱱᱚᱜᱼᱚ ᱱᱤᱭᱟᱹ ᱢᱤᱫᱴᱟᱝ ᱩᱯᱨᱩᱢ ᱦᱚᱸ ᱵᱮᱱᱟᱜᱼᱟ ᱱᱚᱣᱟᱛᱮ ᱥᱮ ᱵᱟᱝ
ᱦᱳᱭ ᱮᱠᱫᱚᱢ ᱩᱯᱨᱩᱢ ᱫᱚ ᱞᱟᱹᱠᱛᱤ ᱠᱟᱱᱟ ᱡᱷᱚᱛᱚ ᱡᱟᱹᱛᱟᱜ ᱜᱮ ᱡᱚᱠᱷᱚᱱ ᱩᱯᱨᱩᱢ ᱢᱮᱱᱟᱜ ᱟᱵᱚᱣᱟᱜ ᱪᱮᱫᱟᱜ ᱩᱯᱨᱩᱢ ᱵᱟᱝ ᱛᱟᱦᱮᱱᱟ ᱚᱱᱟ ᱩᱯᱨᱩᱢ ᱞᱟᱹᱜᱤᱫ ᱛᱮᱫᱚ ᱢᱤᱫᱴᱟᱝ ᱪᱤᱠᱤ ᱥᱮ ᱢᱤᱫᱴᱟᱝ ᱡᱮᱢᱚᱱ ᱥᱟᱱᱛᱟᱲ ᱛᱮᱵᱚᱱ ᱨᱚᱲ ᱠᱟᱱᱟ ᱚᱱᱠᱟ ᱜᱮ ᱚᱞᱪᱤᱠᱤ ᱛᱮᱵᱚᱱ ᱚᱞ ᱢᱟ ᱥᱟᱱᱟᱢ ᱯᱚᱱᱚᱛ ᱨᱮᱱ ᱦᱚᱲ ᱮᱱᱠᱷᱟᱱ ᱜᱮ ᱟᱵᱚᱣᱟᱜ ᱡᱷᱚᱛᱚ ᱫᱤᱥᱚᱢ ᱨᱮᱱ ᱦᱚᱲ ᱠᱚ ᱴᱷᱤᱠᱟᱹ ᱫᱟᱲᱮᱭᱟᱵᱚᱱᱟ ᱵᱟᱹᱱᱩ ᱠᱚᱣᱟᱜ ᱟᱫᱚ ᱱᱚᱣᱟ ᱛᱮᱠᱚ ᱱᱩᱠᱩ ᱫᱚ ᱱᱚᱣᱟ ᱛᱮᱠᱚ ᱨᱚᱲᱟ ᱥᱟᱱᱛᱟᱲᱤ ᱛᱮᱠᱚ ᱨᱚᱲᱟ ᱚᱱᱠᱟ ᱜᱮ ᱪᱤᱱᱦᱟᱹᱯ ᱫᱚ ᱮᱠᱟᱞ ᱞᱟᱹᱠᱛᱤ ᱠᱟᱱᱟ
ᱡᱚᱛᱚ ᱦᱚᱲ ᱦᱩᱫᱤᱥ ᱨᱮᱱᱟᱜ ᱞᱟᱹᱠᱛᱤ ᱠᱟᱱ ᱛᱟᱵᱚᱱᱟ ᱡᱮ ᱢᱤᱫ ᱴᱟᱝ ᱪᱤᱠᱤ ᱵᱚᱱ ᱵᱮᱵᱚᱦᱟᱨ ᱞᱮ ᱥᱮ ᱡᱟᱦᱟ ᱱᱟᱜ ᱨᱮᱜᱮ ᱡᱩᱫᱤ ᱡᱚᱛᱚ ᱠᱟᱛᱷᱟ ᱠᱚ ᱡᱩᱨᱤᱜ ᱛᱟᱵᱚᱱᱟ ᱢᱤᱞᱟᱹᱜ ᱛᱟᱵᱚᱱᱟ ᱛᱚᱵᱮ ᱢᱤᱫᱴᱟᱝ ᱡᱩᱢᱤᱫ ᱞᱮᱱᱠᱷᱟᱱ ᱫᱚ ᱡᱟᱦᱟᱱᱟᱜ ᱜᱮᱵᱚᱱ ᱪᱮᱠᱟ ᱫᱟᱲᱮᱭᱟᱜᱼᱟ ᱥᱮ ᱞᱟᱦᱟ ᱞᱟᱯᱷᱟᱝ ᱥᱮᱫ ᱵᱚᱱ ᱞᱟᱦᱟ ᱫᱟᱲᱮᱭᱟᱜᱼᱟ ᱥᱮ ᱵᱟᱝ
ᱦᱳᱭ ᱦᱳᱭ ᱦᱚᱸᱜᱼᱚᱭ ᱡᱩᱫᱤ ᱵᱚᱱ ᱧᱮᱞᱟ ᱱᱚᱜᱼᱚᱭ ᱡᱟᱦᱟᱸᱭ ᱵᱮᱝᱜ ᱵᱮᱝᱜᱚᱞᱤ ᱵᱟᱝᱜᱟᱞᱤ ᱠᱚ ᱢᱮᱛᱟ ᱠᱚᱣᱟ ᱩᱱᱠᱩ ᱩᱱᱠᱩ ᱫᱚ ᱵᱟᱝᱜᱟᱞᱤ ᱛᱮᱠᱚ ᱨᱚᱲᱮᱫᱼᱟ ᱮᱱᱠᱷᱟᱱ ᱩᱱᱠᱩᱣᱟᱜ ᱞᱤᱯᱤ ᱫᱚ ᱛᱟᱠᱚ ᱵᱟᱝᱞᱟ ᱦᱮᱸᱥᱮ ᱚᱱᱠᱟᱜᱮ ᱩᱲᱤᱭᱟᱹ ᱛᱮᱦᱚᱸ ᱡᱟᱦᱟᱸ ᱠᱚ ᱨᱚᱲᱮᱫᱼᱟ ᱩᱱᱠᱩᱣᱟᱜ ᱞᱤᱯᱤ ᱛᱟᱠᱚ ᱩᱲᱤᱭᱟᱹ ᱟᱨ ᱡᱟᱦᱟᱸ ᱦᱤᱱᱫᱤ ᱛᱮᱠᱚ ᱨᱚᱲᱮᱜᱼᱟ ᱩᱱᱠᱩᱣᱟᱜ ᱞᱤᱯᱤ ᱛᱟᱠᱚ ᱫᱮᱵᱽᱱᱟᱜᱚᱨᱤ ᱚᱱᱠᱟᱜᱮ ᱟᱥᱟᱢ ᱨᱮᱱ ᱡᱟᱦᱟᱸᱭ ᱟᱥᱟᱢᱤ ᱛᱮᱠᱚ ᱨᱚᱲᱮᱫᱼᱟ ᱟᱥᱟᱢᱤ ᱜᱮ ᱚᱱᱠᱟᱜᱮ ᱞᱤᱯᱤ ᱛᱟᱠᱚ ᱦᱚᱜᱼᱚ ᱱᱚᱝᱠᱟ ᱜᱮ ᱡᱫᱤ ᱵᱷᱮᱜᱟᱨ ᱵᱷᱮᱜᱟᱨ ᱚᱱᱠᱟ ᱜᱮ ᱡᱮᱛᱮ ᱵᱷᱮᱜᱟᱨᱼᱵᱷᱮᱜᱟᱨ ᱢᱮᱱᱟᱜ ᱛᱟᱠᱚ ᱵᱷᱮᱜᱟᱨᱼᱵᱷᱮᱜᱟᱨ ᱩᱯᱨᱩᱢ ᱛᱮᱠᱚ ᱩᱯᱨᱩᱢᱚᱜ ᱠᱟᱱᱟ ᱠᱚ ᱵᱷᱮᱜᱟᱨᱼᱵᱷᱮᱜᱟᱨ ᱪᱤᱠᱤ ᱛᱮ ᱚᱱᱠᱟᱜᱮ ᱟᱵᱚ ᱦᱚᱸ ᱡᱩᱫᱤ ᱱᱚᱣᱟᱛᱮ ᱥᱟᱱᱟᱢ ᱥᱟᱱᱛᱟᱲ ᱵᱚᱭᱦᱟ ᱫᱤᱥᱚᱢ ᱨᱮᱱ ᱢᱤᱫᱴᱟᱝ ᱢᱤᱫᱴᱟᱝ ᱥᱩᱛᱟᱹᱢ ᱛᱮᱵᱚᱱ ᱛᱚᱞ ᱢᱤᱫᱚᱜᱼᱟ ᱵᱤᱦᱟᱨ ᱵᱮᱝᱜᱚᱞ ᱟᱥᱟᱢ ᱩᱲᱤᱥᱥᱟ ᱨᱮᱱ ᱥᱟᱱᱛᱟᱲ ᱮᱱᱠᱷᱟᱱ ᱥᱟᱱᱟᱢ ᱯᱟᱦᱴᱟ ᱥᱮᱫᱛᱮ ᱫᱤᱥᱚᱢ ᱨᱮᱱ ᱦᱚᱲ ᱟᱵᱚ ᱩᱯᱨᱩᱢ ᱵᱚᱱᱟ ᱠᱚ ᱮᱱᱠᱷᱟᱱ ᱜᱮ ᱟᱵᱚᱣᱟᱜ ᱟᱨ ᱞᱟᱦᱟ ᱥᱮᱫ ᱵᱚᱱ
ᱫᱚ ᱟᱹᱰᱤ ᱞᱟᱹᱠᱛᱤᱭᱟ ᱞᱟᱹᱠᱛᱤᱭᱟᱱ ᱡᱤᱱᱤᱥ ᱠᱟᱱ ᱜᱮᱭᱟ ᱱᱟᱜ ᱟᱫᱚ ᱱᱚᱣᱟ ᱨᱮᱫᱚ ᱠᱟᱛᱷᱟ ᱚᱸᱰᱮ ᱨᱟᱠᱟᱵᱚᱜ ᱠᱟᱱᱟ ᱡᱮ ᱟᱵᱚᱣᱟᱜ ᱱᱚᱜᱼᱚᱭ ᱟᱹᱰᱤ ᱢᱚᱡᱽ ᱵᱮᱵᱚᱥᱛᱷᱟ ᱢᱮᱱᱟᱜᱼᱟ ᱥᱮ ᱢᱮᱱ ᱫᱟᱲᱮᱭᱟᱜ ᱥᱤᱥᱴᱮᱢ ᱢᱮᱱᱟᱜᱼᱟ ᱚᱠᱟ ᱫᱚ ᱢᱟᱺᱡᱷᱤ ᱯᱟᱨᱜᱟᱱᱟ ᱥᱤᱥᱴᱮᱢ ᱠᱚ ᱢᱮᱛᱟᱜ ᱠᱟᱱᱟ ᱥᱮ ᱵᱮᱵᱚᱥᱛᱷᱟ ᱠᱚ ᱢᱮᱛᱟᱜ ᱠᱟᱱᱟ ᱟᱫᱚ ᱱᱚᱣᱟ ᱫᱚ ᱟᱹᱰᱤ ᱢᱤᱫᱴᱟᱝ ᱟᱹᱰᱤ ᱢᱟᱨᱟᱝ ᱠᱟᱱ ᱜᱮᱭᱟ ᱦᱟᱸᱜ ᱱᱚᱣᱟ ᱛᱮᱫᱚ ᱟᱭᱢᱟ ᱞᱮᱠᱟᱱ ᱱᱚᱣᱟ ᱨᱳᱜᱽ ᱴᱚᱜ ᱦᱚᱸ ᱦᱩᱭ ᱫᱟᱲᱮᱜ ᱜᱮᱭᱟ ᱢᱮᱱᱠᱷᱟᱱ ᱱᱚᱜᱼᱚᱭ ᱱᱤᱭᱟᱹ ᱦᱚᱛᱮ ᱛᱮ ᱡᱩᱫᱤ ᱢᱟᱺᱡᱷᱤ ᱯᱟᱨᱜᱟᱱᱟ ᱦᱚᱛᱮ ᱛᱮᱦᱚᱸ ᱡᱩᱫᱤ ᱱᱚᱣᱟ ᱪᱤᱠᱤ ᱦᱚᱸᱠᱚ ᱯᱟᱨᱥᱟᱞ ᱠᱮᱭᱟ ᱛᱚᱵᱮ ᱟᱹᱰᱤ ᱱᱟᱯᱟᱭ ᱦᱩᱭ ᱫᱟᱲᱮᱭᱟᱜᱼᱟ ᱥᱮ ᱡᱟᱦᱟᱸᱱᱟᱜ ᱡᱤᱱᱤᱥ ᱜᱮ ᱢᱟᱱᱮ ᱢᱚᱡᱽ ᱠᱟᱹᱢᱤ ᱡᱤᱱᱤᱥ ᱠᱚ ᱯᱟᱨᱥᱟᱞ ᱞᱮᱠᱷᱟᱡ ᱫᱚ ᱟᱹᱰᱤ ᱢᱚᱸᱡᱽ ᱦᱩᱭᱩᱜᱼᱟ ᱮᱱᱛᱮ ᱱᱚᱣᱟ ᱪᱮᱫ ᱵᱚᱱ ᱧᱮᱞ ᱮᱫᱟ ᱟᱵᱚᱣᱟᱜ ᱥᱚᱢᱟᱡᱽ ᱥᱮ ᱟᱵᱚᱣᱟᱜ ᱥᱟᱶᱛᱟ ᱨᱮ ᱦᱟᱺᱰᱤ ᱯᱟᱹᱣᱨᱟᱹ ᱛᱮ ᱟᱹᱰᱤ ᱡᱟᱹᱥᱛᱤ ᱦᱚᱲ ᱠᱚ ᱰᱩᱵᱟᱹᱣ ᱪᱟᱵᱟᱣ ᱟᱠᱟᱱᱟ ᱥᱮᱠᱚ ᱩᱱᱩᱢ ᱪᱟᱵᱟᱣ ᱟᱠᱟᱱᱟ ᱦᱟᱸᱜ ᱟᱨ ᱵᱟᱠᱚ ᱴᱷᱤᱠᱟᱹ ᱫᱟᱲᱮᱭᱟᱜ ᱠᱟᱱᱟ ᱠᱟᱱᱟ ᱵᱚᱞᱮ ᱪᱮᱫ ᱠᱚ ᱪᱤᱠᱟᱭᱮᱫᱟ ᱵᱟᱠᱚ ᱪᱤᱠᱟᱭᱮᱫᱟ ᱟᱫᱚ ᱱᱚᱜᱼᱚ ᱱᱤᱭᱟᱹ ᱢᱟᱺᱡᱷᱤ ᱯᱟᱨᱜᱟᱱᱟ ᱦᱚᱛᱮ ᱛᱮᱦᱚᱸ ᱡᱩᱫᱤ ᱱᱚᱣᱟ ᱨᱮ ᱢᱤᱫᱴᱟᱝ ᱵᱟᱨᱚᱱ ᱛᱟᱦᱮᱸᱱᱟ ᱛᱚᱵᱮ ᱟᱹᱰᱤ ᱢᱚᱸᱡ ᱱᱚᱣᱟ ᱟᱵᱩᱣᱟᱜ ᱥᱟᱶᱛᱟ ᱞᱟᱦᱟ ᱫᱟᱲᱮᱭᱟᱜᱼᱟ ᱟᱫᱚ ᱱᱚᱜ ᱱᱤᱭᱟᱹ ᱦᱚᱸ ᱢᱤᱫᱴᱮᱱ ᱦᱩᱫᱤᱥ ᱨᱮᱱᱟᱜ ᱞᱮᱠ ᱠᱟᱱ ᱛᱟᱠᱚᱣᱟ ᱟᱵᱚ ᱨᱮᱱ ᱢᱟᱺᱡᱷᱤ ᱯᱟᱨᱜᱟᱱᱟ ᱨᱮᱱ ᱛᱤᱱᱟᱹᱜ ᱦᱚᱲ ᱫᱩᱲᱩᱵ ᱦᱚᱲ ᱟᱫᱚ ᱱᱚᱜᱼᱚ ᱱᱤᱭᱟᱹ ᱜᱮ ᱦᱟᱸᱜ ᱛᱷᱚᱲᱟ ᱛᱟᱭᱱᱚᱢ ᱧᱚᱜᱚᱜ ᱠᱟᱱᱟ ᱵᱚᱱ ᱱᱚᱣᱟ ᱦᱟᱺᱰᱤ ᱯᱟᱹᱣᱨᱟᱹ ᱠᱷᱟᱹᱛᱤᱨ ᱛᱮᱦᱚᱸ ᱥᱮ ᱵᱟᱝ
ᱦᱳᱭ ᱦᱳᱭ ᱟᱫᱚ ᱱᱚᱣᱟ ᱫᱚ ᱟᱹᱛᱩ ᱟᱹᱛᱩ ᱪᱤᱨᱜᱟᱹᱞ ᱞᱟᱹᱠᱛᱤ ᱠᱟᱱᱟ ᱟᱛᱳ ᱨᱮ ᱡᱟᱦᱟᱸ ᱢᱚᱬᱮ ᱦᱚᱲ ᱥᱮ ᱟᱹᱛᱩ ᱜᱟᱢᱞᱟ ᱠᱚ ᱢᱮᱱᱟᱜᱼᱟ ᱜᱟᱶᱞᱟ ᱠᱚ ᱢᱮᱱᱟᱜ ᱠᱚᱣᱟ ᱩᱱᱠᱩ ᱟᱛᱮ ᱫᱩᱲᱩᱵ ᱛᱮ ᱦᱟᱺᱰᱤ ᱠᱚ ᱦᱟᱺᱰᱤ ᱯᱟᱹᱣᱨᱟᱹ ᱤᱫᱤ ᱠᱟᱛᱮ ᱦᱚᱸ ᱨᱚᱯᱚᱲ ᱫᱚᱨᱠᱟᱨ ᱠᱟᱱᱟ ᱡᱮ ᱱᱚᱣᱟ ᱫᱚ ᱟᱵᱚ ᱫᱚ ᱠᱷᱟᱹᱞᱤ ᱦᱟᱺᱰᱤ ᱵᱚᱱ ᱵᱮᱵᱚᱦᱟᱨ ᱠᱷᱟᱱ ᱟᱵᱚ ᱵᱚᱸᱜᱟ ᱵᱩᱨᱩ ᱥᱩᱢᱩᱝ ᱜᱮᱵᱚᱱ ᱵᱮᱣᱦᱟᱨ ᱢᱟ ᱟᱨ ᱚᱱᱟ ᱦᱟᱯᱲᱟᱢ ᱠᱚ ᱚᱱᱟ ᱯᱷᱩᱲᱩᱜ ᱛᱮᱵᱚᱱ ᱪᱚᱰᱚᱨ ᱟᱠᱚᱢᱟ ᱚᱱᱟ ᱯᱷᱩᱲᱩᱜ ᱫᱟᱜ ᱦᱟᱹᱨᱤᱡ ᱜᱮᱵᱚᱱ ᱧᱩᱢᱟ᱾ ᱚᱱᱟ ᱠᱷᱚᱱᱟᱜ ᱟᱫᱚ ᱛᱮ ᱜᱮᱤᱞᱮᱥ ᱛᱮ ᱮᱴᱟᱜ ᱠᱟᱛᱮᱫ ᱫᱚ ᱟᱞᱚᱵᱚᱱ ᱧᱩᱢᱟ ᱚᱱᱟ ᱡᱩᱫᱤ ᱟᱛᱩ ᱟᱛᱩ ᱵᱚᱱ ᱪᱤᱨᱜᱟᱹᱣ ᱫᱟᱲᱮᱭᱟᱠᱚᱣᱟ ᱟᱨ ᱵᱟᱠᱷᱟᱱ ᱱᱚᱜᱼᱚᱭ ᱢᱤᱫᱩᱱ ᱥᱮ ᱡᱟᱦᱟᱸᱨᱮ ᱡᱟᱣᱨᱟ ᱠᱟᱛᱮᱜ ᱱᱚᱣᱟ ᱢᱟᱭᱤᱠ ᱛᱟᱞᱟ ᱥᱮ ᱨᱚᱲ ᱠᱟᱛᱮᱜ ᱫᱚ ᱠᱤᱱᱛᱩ ᱠᱳᱱᱚ ᱟᱵᱚᱣᱟᱜ ᱞᱟᱵᱷ ᱫᱚ ᱵᱟᱭ ᱦᱩᱭᱩᱜᱼᱟ
ᱮᱠᱟᱞ ᱵᱟᱝ ᱦᱩᱭᱩᱜᱼᱟ ᱱᱚᱣᱟ ᱛᱮᱫᱚ ᱦᱟᱸᱜ ᱟᱫᱚ ᱤᱧ ᱦᱚᱸ ᱤᱧᱟᱹᱜ ᱦᱩᱫᱤᱥ ᱦᱚᱸ ᱱᱚᱜᱼ ᱱ ᱠᱟᱱ ᱜᱮᱭᱟ ᱡᱮ ᱚᱠᱟ ᱦᱟᱺᱰᱤ ᱯᱟᱹᱣᱨᱟᱹ ᱢᱮᱱᱟᱜ ᱛᱟᱵᱚᱱᱟ ᱱᱚᱣᱟ ᱵᱚᱸᱜᱟ ᱵᱩᱨᱩ ᱞᱟᱹᱜᱤᱫ ᱛᱚᱵᱮ ᱩᱱ ᱥᱚᱢᱚᱭ ᱚᱠᱛᱚ ᱜᱮᱵᱚᱱ ᱵᱮᱣᱦᱟᱨ ᱢᱟ᱾ ᱩᱱ ᱡᱟᱦᱟᱸ ᱛᱤᱱᱟᱹᱜ ᱞᱟᱹᱠᱛᱤ ᱠᱟᱱᱟ ᱩᱱᱟᱹᱜ ᱜᱮᱵᱚᱱ ᱵᱮᱱᱟᱣ ᱢᱟ ᱟᱨ ᱚᱠᱚᱭ ᱡᱟᱦᱟᱸᱭ ᱵᱟᱹᱲᱛᱤᱭ ᱵᱮᱱᱟᱣ ᱠᱷᱟᱡ ᱛᱚ ᱱᱚᱝᱠᱟᱱ ᱡᱤᱱᱤᱥ ᱦᱚᱲ ᱫᱚ ᱥᱮ ᱱᱚᱝᱠᱟᱱ ᱦᱚᱲ ᱠᱚᱫᱚ ᱦᱟᱸᱜ ᱱᱚᱝᱠᱟ ᱡᱩᱫᱤ ᱠᱩ ᱰᱟᱸᱰᱚᱢ ᱞᱮᱠᱚ ᱠᱷᱟᱱ ᱥᱮ ᱱᱚᱝᱠᱟ ᱡᱟᱦᱟᱱᱟᱜ ᱥᱟᱹᱡᱟᱹᱭ ᱠᱚ ᱮᱢᱟᱠᱚᱣᱟ ᱠᱷᱟᱡ ᱫᱚ ᱟᱹᱰᱤ ᱢᱚᱸᱡᱽ ᱦᱩᱭ ᱠᱚᱜᱼᱟ ᱦᱟᱸᱜ᱾ ᱮᱱᱛᱮ ᱱᱚᱣᱟ ᱨᱮ ᱢᱤᱫᱴᱮᱱ ᱵᱚᱛᱚᱨ ᱛᱟᱦᱮᱱ ᱛᱟᱠᱚᱣᱟ ᱵᱚᱞᱮ ᱵᱟᱝ ᱡᱩᱫᱤᱧ ᱵᱮᱱᱟᱣᱟ ᱛᱷᱲᱤ ᱜᱮ᱾ ᱛᱚᱵᱮ ᱱᱚᱝᱠᱟ ᱠᱚ ᱵᱟᱨᱚᱱ ᱫᱟᱲᱮᱣᱟᱹᱧᱟ ᱥᱮ ᱱᱚᱝᱠᱟ ᱠᱚ ᱥᱡᱟᱹᱭ ᱫᱟᱲᱮᱟᱹᱧᱟ᱾ ᱟᱫᱚ ᱱᱚᱜᱼᱚᱭ ᱱᱤᱭᱟᱹ ᱦᱟᱸᱜ ᱥᱟᱨᱡᱟᱹᱭ ᱨᱮᱱᱟᱜ ᱡᱟᱦᱟᱱᱟᱜ ᱢᱤᱫᱴᱟᱝ ᱵᱮᱵᱚᱥᱛᱷᱟ ᱵᱟᱹᱱᱩᱜ ᱛᱟᱵᱚᱱᱟ ᱦᱟᱸᱜ ᱱᱚᱣᱟ ᱦᱟᱺᱰᱤ ᱯᱟᱹᱣᱨᱟᱹ ᱵᱟᱵᱚᱛ ᱛᱮ ᱠᱷᱟᱡ ᱫᱚ ᱢᱤᱫᱴᱟᱝ ᱱᱚᱣᱟ ᱦᱟᱺᱰᱤ ᱯᱟ. ᱣᱨᱟᱹ ᱦᱚᱸ ᱢᱟᱱᱚᱛ ᱡᱤᱱᱤ